ᱦᱮᱞᱳᱣ ᱾
ᱦᱮᱸ ᱡᱚᱦᱟᱨ ᱜᱮ᱾ ᱨᱚᱲᱮᱢ ᱟᱸᱡᱚᱢᱮᱫ ᱛᱤᱧᱟᱹ?
ᱦᱮᱸ ᱡᱚᱦᱟᱨ ᱜᱮ, ᱦᱳᱭ ᱨᱚᱲᱟ ᱠᱚ ᱟᱸᱡᱚᱢᱚᱜ ᱠᱟᱱ ᱜᱮᱭᱟ, ᱟᱨ ᱤᱧᱟᱹᱜ ᱫᱚ ᱟᱸᱡᱚᱢᱚᱜ ᱠᱟᱱ ᱜᱮᱭᱟ ᱥᱮ ᱵᱟᱝ ᱵᱮᱥ ᱞᱮᱠᱟ?
ᱦᱳᱭ ᱦᱳᱭ ᱮᱠᱫᱚᱢ ᱟᱹᱰᱤ ᱥᱤᱵᱤᱞ ᱜᱮ ᱟᱸᱡᱚᱢᱚᱜ ᱠᱟᱱ ᱛᱟᱢᱟ᱾
ᱦᱩᱸ ᱞᱟᱡᱟᱣ ᱦᱚᱪᱚᱭᱫᱤᱧ ᱠᱟᱱ ᱫᱚᱢ᱾
ᱵᱟᱝ ᱵᱟᱝ ᱞᱟᱡᱟᱣ ᱫᱚ ᱵᱟᱝ ᱡᱟᱦᱟᱸ ᱥᱟᱹᱨᱤ ᱠᱟᱛᱷᱟ ᱚᱱᱟ ᱜᱤᱧ ᱨᱚᱲ ᱮᱫᱟ ᱮᱠᱟᱞ ᱢᱟᱱᱮ ᱤᱱᱟᱹᱜ ᱢᱚᱸᱡᱽ ᱟᱸᱡᱚᱢᱚᱜ ᱠᱟᱱ ᱛᱟᱢᱟ, ᱡᱟᱦᱟᱸᱭ ᱮᱢᱠᱟ ᱞᱮᱠᱟ ᱠᱚᱲᱟ ᱜᱤᱫᱽᱨᱟᱹ ᱠᱚᱠᱚ ᱟᱸᱡᱚᱢ ᱛᱟᱢ ᱠᱟᱱ ᱠᱷᱟᱱ ᱮᱠᱫᱚᱢ ᱟᱢᱟᱜ ᱨᱚᱲ ᱟᱸᱡᱚᱢ ᱛᱮᱜᱮ ᱯᱩᱨᱟᱹ ᱠᱚ ᱮᱠᱫᱚᱢ, ᱪᱮᱫ ᱤᱧ ᱢᱮᱱᱟ, ᱨᱤᱡᱷᱟᱹᱣ ᱜᱚᱫᱚᱜ ᱟᱠᱚ ᱟᱨ ᱪᱮᱫ᱾ ᱥᱟᱹᱨᱤ ᱥᱟᱹᱨᱤ᱾
ᱟᱪᱪᱷᱟ ᱟᱹᱰᱤ ᱱᱟᱯᱟᱭ, ᱟᱢᱟᱜ ᱦᱚᱸ ᱚᱝᱠᱟ ᱜᱮ ᱟᱸᱡᱚᱢᱚᱜ ᱠᱟᱱᱟ ᱥᱤᱵᱤᱞ ᱜᱮ᱾
ᱟᱪᱪᱷᱟ᱾
ᱟᱪᱪᱷᱟ ᱛᱟᱦᱚᱞᱮ, ᱟᱸ ᱪᱮᱫ ᱞᱮᱠᱟ ᱢᱮᱱᱟᱜ ᱢᱮᱭᱟ?
ᱦᱮᱸ ᱱᱤᱭᱟᱹ ᱜᱷᱟᱹᱲᱤᱡ ᱢᱟ ᱦᱟᱸᱜ ᱱᱟᱯᱟᱭ ᱜᱮ ᱢᱮᱱᱟᱜ ᱠᱟᱫᱤᱧᱟ᱾ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱟᱨ ᱪᱮᱫ, ᱟᱢ ᱜᱮ ᱚᱠᱟ ᱞᱮᱠᱟ ᱢᱮᱱᱟᱜ ᱢᱮᱭᱟ?
ᱦᱳᱭ ᱤᱧᱦᱚᱸ ᱱᱟᱯᱟᱭ ᱜᱮ ᱢᱤᱱᱟᱹᱧ ᱠᱟᱹᱫᱤᱧᱟ᱾ ᱛᱟᱦᱚᱞᱮ ᱚᱲᱟᱜ ᱨᱮ ᱢᱮᱱᱟᱜ ᱢᱮᱭᱟ ᱥᱮ ᱟᱵᱟᱨ ᱮᱴᱟᱜ ᱥᱮᱫ ᱨᱮ?
ᱵᱟᱝᱜᱮ ᱚᱲᱟᱜ ᱨᱮᱫᱚ ᱵᱟᱹᱱᱩᱜ ᱠᱟᱫᱤᱧᱟ ᱦᱟᱸᱜ ᱱᱤᱭᱟᱹ ᱜᱷᱟᱹᱲᱤᱡ ᱫᱚ ᱱᱚᱰᱮ, ᱢᱮᱥ ᱨᱮ ᱛᱟᱦᱮᱸᱱ ᱦᱩᱭᱩᱜ ᱜᱮᱭᱟ ᱱᱚᱰᱮ ᱚᱞᱚᱜ ᱯᱟᱲᱦᱟᱣ ᱦᱩᱭᱩᱜ ᱜᱮᱭᱟ ᱛᱚ ᱱᱚᱸᱰᱮ ᱡᱮᱜᱮᱛ ᱵᱤᱨᱤᱫᱟᱹᱜᱟᱲ ᱨᱮ, ᱛᱚ ᱱᱚᱰᱮ ᱜᱮ ᱛᱟᱦᱮᱸᱱ ᱦᱩᱭᱩᱜ ᱜᱮᱭᱟ ᱟᱨ ᱪᱮᱫ᱾ ᱟᱢ ᱫᱚ ᱛᱟᱦᱚᱞᱮ ᱚᱠᱟ ᱨᱮ ᱢᱮᱱᱟᱜ ᱢᱮᱭᱟ?
ᱦᱳᱭ ᱤᱧ ᱫᱚ ᱚᱲᱟᱜ ᱨᱮᱜᱮ ᱢᱤᱱᱟᱹᱧ ᱟᱠᱟᱫᱤᱧᱟ ᱛᱚ᱾ ᱤᱧ ᱫᱚ ᱚᱞᱚᱜ ᱯᱟᱲᱦᱟᱜ ᱠᱚᱫᱚᱧ ᱵᱟᱹᱜᱤᱭᱟᱠᱟᱜ-ᱟ ᱥᱮ ᱟᱫᱚ ᱱᱤᱛᱚᱜ ᱱᱤᱛᱚᱜ ᱚᱵᱫᱤ ᱫᱚ ᱚᱲᱟᱜ ᱨᱤᱜᱤ᱾
ᱚᱸᱻ ᱛᱟᱦᱚᱞᱮ ᱟᱢ ᱫᱚ ᱪᱮᱫ ᱠᱚᱢ ᱠᱟᱹᱢᱤ ᱵᱟᱲᱟᱭᱮᱫᱟ ᱚᱲᱟᱜ ᱨᱮᱫᱚ?
ᱚᱲᱟᱜ ᱨᱮᱱᱟᱜ ᱡᱟᱦᱟᱸ ᱠᱟᱹᱢᱤ ᱛᱟᱦᱮᱸᱱᱟ ᱵᱟᱰᱟᱭ ᱜᱮᱭᱟᱹᱢ ᱛᱚ ᱠᱩᱲᱤ ᱫᱚ᱾ ᱪᱮᱫ ᱠᱚ ᱚᱲᱟᱜ ᱨᱮᱱᱟᱜ ᱪᱮᱫ ᱠᱚ ᱠᱟᱹᱢᱤ ᱛᱟᱦᱮᱱ ᱜᱮᱭᱟ? ᱦᱩᱲᱩ ᱨᱚᱦᱚᱭ ᱠᱚ ᱱᱤᱛᱚᱜ ᱢᱟ ᱦᱚᱜᱼᱚᱭ ᱦᱩᱲᱩ ᱨᱚᱦᱚᱭ ᱠᱚ ᱪᱷᱩᱴᱟᱹᱣ ᱟᱠᱟᱱ ᱞᱮ ᱾
ᱟᱫᱚ ᱵᱟᱹᱫᱽ ᱨᱮᱱᱟᱜ ᱜᱮ ᱠᱟᱹᱢᱤ ᱦᱩᱭᱩᱜ ᱠᱟᱱᱟ ᱱᱤᱛᱚᱜ ᱫᱚ,
ᱟᱪᱪᱷᱟ ᱟᱪᱪᱷᱟ,
ᱟᱵᱟᱨ ᱚᱲᱟᱜ ᱠᱚ ᱨᱮ ᱢᱮᱨᱚᱢ ᱠᱚ ᱢᱮᱱᱟᱜ ᱠᱚᱣᱟ ᱥᱤᱢ ᱠᱚ, ᱛᱟᱯᱚᱨ ᱥᱩᱠᱨᱤ ᱠᱚ ᱩᱱᱠᱩ ᱩᱱᱠᱩ ᱧᱮᱞ ᱠᱚ ᱦᱩᱭᱩᱜ ᱠᱟᱱᱟ,
ᱟ ᱟᱪᱪᱷᱟ ᱢᱟᱱᱮ ᱠᱟᱹᱢᱤ, ᱟᱫᱚ ᱡᱚᱛᱚ ᱞᱮᱠᱟᱜ ᱜᱮ ᱱᱚᱝᱠᱟᱱᱟᱜ ᱥᱟᱱᱟᱢ ᱞᱮᱠᱟᱱᱟᱜ ᱠᱟᱹᱢᱤ ᱠᱚᱜᱮᱢ ᱵᱟᱲᱟᱭᱟ ᱵᱟᱝ?
ᱥᱟᱱᱟᱢ ᱞᱮᱠᱟ ᱱᱟᱜ ᱠᱟᱹᱢᱤ ᱜᱤᱧ ᱵᱟᱰᱟᱭ ᱜᱮᱭᱟ ᱾
ᱮᱱᱠᱷᱟᱱ ᱢᱟ ᱟᱹᱰᱤ ᱱᱟᱯᱟᱭ ᱜᱮ ᱾ ᱮᱱᱠᱷᱟᱱ ᱤᱧ ᱟᱢ ᱟᱢᱟᱜ ᱨᱚᱲ ᱟᱸᱡᱚᱢ ᱠᱟᱛᱮ ᱢᱮᱫ, ᱠᱟᱛᱷᱟ ᱠᱩᱞᱤ ᱥᱟᱱᱟ ᱠᱤᱫᱤᱧᱟ ᱮᱱ ᱠᱷᱟᱱᱤᱧ ᱠᱩᱞᱤ ᱢᱮᱭᱟ ᱠᱤ?
ᱦᱳᱭ ᱦᱳᱭ ᱞᱟᱹᱭ ᱢᱮ,
ᱟᱪᱪᱷᱟ, ᱟᱢ ᱪᱮᱫ ᱠᱚᱢ ᱡᱚᱢ ᱜᱮᱭᱟ ᱞᱟᱹᱭ ᱤᱧ ᱢᱮᱥᱮ?
ᱪᱮᱫ ᱠᱚᱧ ᱡᱚᱢ ᱜᱮᱭᱟ?
ᱦᱮᱸ,
ᱪᱮᱫ ᱠᱚ, ᱪᱮᱫ ᱠᱟᱹᱧ ᱞᱟᱹᱭ ᱟᱢᱟ? ᱡᱚᱢ ᱜᱤᱭᱟᱹᱧ ᱪᱮᱫ ᱦᱳᱭ ᱦᱳᱭ ᱫᱟᱠᱟ, ᱠᱚᱜᱮ ᱫᱟᱠᱟ ᱠᱚᱜᱮ ᱟᱵᱟᱨ ᱚᱱᱟ ᱥᱟᱶᱛᱮ, ᱵᱟᱡᱟ ᱵᱟᱨᱦᱮ ᱨᱮᱱᱟᱜ ᱦᱚᱸ ᱚᱱᱟ ᱵᱟᱡᱟᱨ ᱠᱚ ᱡᱟᱦᱟᱸ ᱠᱚ, ᱟᱠᱷᱨᱤᱧ ᱠᱚ ᱚᱱᱟ ᱠᱚᱦᱚᱧ ᱡᱚᱢ ᱜᱮᱭᱟ,
ᱟᱪᱪᱷᱟ, ᱚᱱᱟ ᱡᱚᱢᱟᱜ ᱥᱟᱶ, ᱚᱱᱠᱟ ᱞᱮᱠᱟ ᱡᱟᱦᱱᱟᱜ ᱨᱟᱱ ᱠᱚ ᱥᱮ ᱚᱱᱠᱟ ᱞᱮᱠᱟᱱᱟᱜ ᱡᱟᱦᱱᱟᱜ ᱥᱯᱮᱥᱟᱞ ᱡᱟᱦᱟᱱᱟᱜ ᱢᱮᱥᱟᱣᱟᱜ ᱜᱮᱭᱟ ᱥᱮ ᱪᱮᱫ? ᱢᱟᱱᱮ ᱪᱮᱫᱟᱜ ᱤᱧ ᱢᱮᱱᱫᱟ ᱢᱟᱱᱮ ᱤᱱᱟᱹᱜ ᱪᱮᱦᱨᱟ ᱨᱚᱲᱤᱧ ᱟᱸᱡᱚᱢ ᱮᱫ ᱛᱟᱢᱟ ᱢᱟᱱᱮ ᱥᱟᱹᱨᱤ ᱜᱮ, ᱚ ᱟᱹᱰᱤ ᱱᱟᱯᱟᱭ ᱟᱸᱡᱚᱢᱚᱜ ᱠᱟᱱ ᱛᱟᱢᱟ,
ᱫᱟᱜᱟᱣ ᱚᱱᱟ ᱫᱚ ᱵᱟᱝ, ᱟᱫᱚ ᱟᱹᱛᱳ ᱨᱮᱱ ᱫᱚ ᱚᱱᱠᱟᱜᱮ ᱟᱹᱛᱳ ᱨᱮᱱᱟᱜ ᱫᱚ ᱵᱟᱲᱟᱭ ᱜᱮᱭᱟᱢ, ᱟᱹᱛᱳ ᱨᱮ ᱱᱤᱡᱮᱛᱮᱢ ᱪᱟᱥᱟ, ᱚᱱᱟ ᱡᱟ ᱠᱚ ᱥᱚᱵᱽᱡᱤ ᱠᱚ ᱱᱤᱱᱟᱹᱜ ᱵᱷᱚᱨᱛᱮᱢ ᱨᱚᱦᱚᱭᱟ ᱚᱱᱟ ᱦᱩᱲᱩ ᱠᱚ, ᱚᱱᱟ ᱠᱚ ᱪᱟᱣᱞᱮ ᱠᱟᱛᱮᱫ ᱮᱢ ᱡᱚᱢᱟ, ᱛᱟᱦᱚᱞᱮ ᱫᱚ ᱚᱝᱠᱟ ᱜᱮᱛᱚ ᱚᱝᱠᱟᱜ ᱜᱮ ᱟᱲᱟᱝ ᱠᱚᱦᱚᱸ ᱵᱮᱥ ᱜᱮ ᱥᱤᱵᱤᱞ ᱜᱮ, ᱟᱸᱡᱚᱢᱚᱜᱼᱟ,
ᱦᱚᱸ ᱟᱪᱪᱷᱟ ᱟᱪᱪᱷᱟ,
ᱟᱢ ᱫᱚ ᱵᱟᱡᱟᱨᱮᱢ ᱛᱟᱦᱮᱱᱟ ᱥᱮ ᱟᱫᱚ ᱟᱢᱫᱚ ᱠᱤᱨᱤᱧ ᱜᱮᱭᱟᱢ,
ᱦᱮᱸ ᱦᱮᱸ, ᱱᱚᱰᱮ ᱵᱟᱡᱟᱨ ᱨᱮ ᱫᱚ ᱮᱱᱛᱮ, ᱚᱠᱟᱨᱮᱢ ᱪᱟᱥᱟ ᱱᱚᱰᱮ ᱢᱟ ᱪᱟᱥᱵᱟᱥ ᱠᱤᱨᱤᱧ ᱠᱟᱛᱮᱫ ᱡᱚᱢ ᱵᱟᱲᱟ ᱦᱩᱭᱩᱜ ᱜᱮᱭᱟ,
ᱦᱮᱸ ᱟᱞᱮ ᱫᱚ ᱵᱟᱞᱮ ᱠᱤᱨᱤᱧ ᱜᱮᱭᱟ ᱟᱞᱮ ᱫᱚ ᱡᱚᱛᱚ ᱜᱮᱞᱮ ᱪᱟᱥ ᱜᱮᱭᱟ ᱱᱤᱡᱮ ᱛᱮ ᱜᱮ,
ᱚ ᱚᱱᱟ ᱛᱮᱜᱮ ᱛᱟᱦᱚᱞᱮ ᱤᱱᱟᱹᱜ ᱥᱤᱵᱤᱞ ᱨᱚᱲ ᱫᱚ ᱟᱸᱡᱚᱢᱚᱜ ᱠᱟᱱ ᱛᱟᱢᱟ ᱵᱟᱝ?
ᱟᱪᱪᱷᱟ ᱤᱱᱟᱹᱜ ᱜᱮ ᱢᱮᱱᱢᱮ ᱤᱧ ᱫᱚ ᱞᱟᱡᱟᱣ ᱚᱪᱚᱫᱤᱧᱟᱢ ᱚᱱᱟ ᱢᱮᱱ ᱠᱟᱛᱮᱫ,
ᱵᱟᱝ, ᱞᱟᱡᱟᱜ ᱨᱮᱱᱟᱜ ᱫᱚ ᱪᱮᱫ ᱦᱚᱸ ᱵᱟᱝ ᱠᱟᱱᱟ ᱥᱟᱹᱨᱤ ᱜᱮ,
ᱛᱟᱦᱚᱞᱮ ᱫᱚ ᱟᱢ ᱫᱚ ᱪᱮᱫ ᱠᱚᱢ ᱡᱚᱢ ᱜᱮᱭᱟ ᱪᱮᱫ ᱡᱚᱢ ᱠᱚᱢ ᱠᱩᱥᱤᱭᱟᱜ ᱜᱮᱭᱟ?
ᱤᱧ ᱫᱚ ᱢᱮᱛᱟᱜ ᱢᱮ ᱱᱚᱜ-ᱚᱭ, ᱫᱟᱠᱟ ᱡᱚᱢ ᱜᱮ ᱵᱟᱹᱲᱛᱤ ᱫᱩᱧ ᱠᱩᱥᱤᱭᱟᱜᱼᱟ ᱢᱟᱱᱮ ᱤᱧ ᱫᱚ ᱱᱚᱠᱟ ᱨᱮᱸ ᱫᱟᱠᱟ ᱡᱚᱢ ᱯᱟᱹᱨᱠᱟᱹᱣ ᱦᱚᱲ ᱛᱚ ᱢᱟᱱᱮ ᱫᱤᱱᱨᱮ ᱢᱤᱫ ᱫᱷᱟᱣ ᱫᱟᱠᱟ ᱵᱟᱝ ᱡᱚᱢ ᱞᱮᱠᱷᱟᱱ ᱢᱚᱱᱮᱨᱮ ᱟᱨ ᱪᱮᱫ ᱥᱟᱱᱛᱤ ᱵᱟᱝ ᱵᱩᱡᱷᱟᱹᱜᱼᱟ ᱱᱚᱜᱼᱚ ᱱᱚᱠᱟ᱾
ᱦᱳᱭ ᱦᱳᱭ ᱦᱳᱭ ᱚᱝᱠᱟ ᱜᱮᱛᱚ᱾
ᱫᱟᱠᱟ ᱛᱤᱱ ᱜᱷᱟᱹᱲᱤᱡ ᱵᱟᱢ ᱡᱚᱢᱟ ᱥᱮ ᱩᱱ ᱜᱷᱟᱹᱲ ᱫᱚ ᱵᱤᱜᱤ ᱞᱟᱡ ᱨᱮ ᱢᱟᱱᱮ ᱵᱤᱜᱤ ᱵᱟᱢ ᱵᱟᱢ ᱡᱚᱢ ᱠᱟᱜ ᱞᱮᱠᱟ ᱜᱮ ᱵᱟᱢ ᱵᱩᱡᱷᱟᱹᱣᱟ ᱥᱮ᱾
ᱦᱳᱭ ᱦᱳᱭ ᱮᱴᱟᱜ ᱮᱴᱟᱜ ᱚᱱᱠᱟᱢ ᱡᱚᱢ ᱨᱮᱦᱚᱸ ᱡᱮᱢᱚᱱ ᱡᱟᱦᱟᱸᱱᱟᱜ ᱜᱮ ᱚᱱᱠᱟ ᱯᱷᱟᱨᱥᱯᱷᱩᱴ ᱠᱚ ᱵᱟᱡᱟᱨ ᱠᱚᱨᱮᱱᱟᱜ ᱥᱟᱶ ᱡᱟᱦᱟᱸᱱᱟᱜ ᱮᱢ ᱡᱚᱢ ᱨᱮᱦᱚᱸ ᱮᱱᱠᱷᱟᱱ ᱫᱟᱠᱟ ᱵᱟᱢ ᱡᱚᱢ ᱞᱮᱠᱷᱟᱱ ᱮᱱᱛᱮ ᱥᱟᱱ ᱛᱤ ᱵᱟᱝ ᱵᱩᱡᱷᱟᱹᱜᱼᱟ ᱢᱚᱱᱮ ᱞᱮᱱ ᱱᱚᱜᱼᱚ ᱱᱚᱝᱠᱟ ᱟᱫᱚ ᱟᱵᱚ ᱢᱟ ᱨᱮᱸᱜᱮᱡ ᱚᱲᱮᱡ ᱦᱚᱲ ᱟᱫᱚ ᱚᱱᱠᱟ ᱞᱮᱠᱟ ᱫᱟᱠᱟ ᱡᱚᱢ ᱯᱟᱹᱭᱠᱟᱹᱣ ᱛᱷᱟᱞᱮ ᱚᱱᱠᱟ ᱞᱮᱠᱟ ᱫᱟᱠᱟ ᱵᱟᱝᱵᱚᱱ ᱡᱚᱢ ᱞᱮᱠᱷᱟᱡ ᱱᱟᱯ ᱯᱟᱭ ᱵᱟᱝ ᱵᱩᱡᱷᱟᱹᱜᱼᱟ ᱟᱨ ᱪᱮᱫ ᱦᱮᱸᱥᱮ
ᱦᱳᱭ ᱟᱨ ᱪᱟᱥ ᱠᱟᱹᱢᱤ ᱠᱚᱢ ᱵᱟᱲᱟᱭ ᱜᱮᱭᱟ ᱥᱮ ᱵᱟᱝ? ᱥᱮᱠ ᱥᱩ ᱥᱩᱫᱷᱩ ᱜᱮᱢ ᱚᱞᱚᱜ ᱯᱟᱲᱦᱟᱜ ᱜᱮᱭᱟ?
ᱵᱟᱝ ᱜᱮ ᱪᱟᱥ ᱠᱟᱹᱢᱤ ᱠᱚᱦᱚᱸ ᱚᱞᱚᱜ ᱯᱟᱲᱦᱟᱣ ᱥᱟᱶ ᱥᱟᱶᱛᱮ ᱱᱚᱝᱠᱟ ᱪᱟᱥ ᱠᱟᱹᱢᱤ ᱠᱚᱦᱚᱸ ᱠᱟᱹᱴᱤᱡ ᱠᱟᱹᱴᱤᱡ ᱫᱚ ᱥᱮᱬᱟ ᱵᱟᱲᱟ ᱦᱩᱭ ᱠᱟᱱ ᱜᱮᱭᱟ ᱪᱮᱫᱟᱜ ᱵᱟᱝᱢᱟ ᱚᱱᱠᱟ ᱞᱮᱠᱟ ᱚᱲᱟᱜ ᱠᱚ ᱪᱟᱞᱟᱣ ᱵᱟᱲᱟ ᱞᱮᱱᱠᱷᱟᱱ ᱚᱲᱟᱜ ᱨᱮᱦᱚᱸ ᱢᱟ ᱚᱱᱮ ᱟᱭᱳ ᱵᱟᱵᱟ ᱜᱚᱲᱚ ᱦᱩᱭᱩᱜ ᱜᱮᱭᱟ ᱛᱚ ᱚᱱᱟ ᱞᱮᱠᱟᱛᱮ ᱢᱟᱱᱮ ᱠᱟᱹᱴᱤᱡ ᱠᱟᱹᱴᱤᱡ ᱫᱚ ᱵᱟᱰᱟᱭ ᱢᱮᱱᱟᱜ ᱟᱠᱟᱫ ᱜᱮᱭᱟ ᱦᱟᱹᱛ ᱛᱚᱵᱮ ᱟᱨ ᱪᱮᱫᱟᱜ ᱵᱟᱝ ᱢᱟ ᱥᱮᱬᱟ ᱦᱚᱸ ᱞᱟᱹᱠᱛᱤ ᱠᱟᱱ ᱜᱮᱭᱟ᱾
ᱦᱳᱭ ᱦᱳᱭ ᱛᱷᱟᱞᱮ ᱪᱮᱫ ᱞᱮᱠᱟ ᱠᱚ ᱪᱟᱥᱟ ᱛᱷᱟᱞᱮᱢ ᱞᱟᱹᱭ ᱫᱟᱲᱮᱣ ᱟᱹᱧᱟᱹ ᱥᱮ ᱵᱟᱝ?
ᱦᱳᱭ ᱦᱳᱭ ᱮᱱᱛᱮᱫ ᱟᱢ ᱢᱮᱱᱢᱮ ᱪᱮᱫ ᱪᱟᱥ ᱤᱫᱤ ᱠᱟᱛᱮᱫ ᱵᱟᱰᱟᱭ ᱥᱟᱱᱟᱭᱮᱫ ᱢᱮᱭᱟ ᱮᱱᱠᱷᱟᱱ ᱚᱱᱟ ᱤᱫᱤ ᱠᱟᱛ ᱛᱤᱡ ᱤᱧ ᱞᱟᱹᱭ ᱟᱢᱟ᱾
ᱵᱟᱝ ᱱᱤᱛᱚᱜ ᱢᱟ ᱦᱚᱸᱜ ᱚᱭ ᱧᱮᱞᱚᱜ ᱠᱟᱱ ᱡᱮ ᱦᱩᱲᱩ ᱨᱚᱦᱚᱭ ᱜᱮ ᱚᱜᱚᱭ ᱜᱟᱹᱪᱷᱤ ᱠᱚ ᱞᱟᱹᱴᱩ ᱵᱟᱲᱟᱣ ᱠᱟᱱᱟ ᱥᱮ ᱱᱤᱛᱚᱜ ᱢᱟ ᱵᱟᱹᱫᱽ ᱨᱮᱱᱟᱜ ᱜᱮᱠᱚ ᱠᱟᱹᱢᱤᱭ ᱫᱚ ᱟᱫᱚ ᱚᱱᱟ ᱜᱮᱞᱤᱧ ᱢᱮᱭᱮᱡ ᱡᱮ ᱦᱩᱲᱩᱲ ᱪᱤᱠᱟ ᱜᱚᱜ ᱪᱤᱠᱟᱯᱮ ᱪᱟᱥ ᱜᱮᱭᱟ ᱦᱳᱲᱳ ᱠᱚ?
ᱟᱪᱪᱷᱟ ᱦᱩᱲᱩ ᱫᱚ ᱪᱮᱫᱠᱟᱢ ᱪᱟᱥᱟ? ᱚᱱᱟ ᱠᱷᱮᱛ ᱠᱚ ᱞᱚᱥᱚᱫ ᱛᱟᱭᱱᱚᱢ ᱦᱮᱸᱥᱮ ᱠᱷᱮᱛ ᱞᱚᱥᱚᱫ ᱛᱟᱭᱱᱚᱢ ᱚᱱᱟ ᱡᱟᱦᱟᱸ ᱛᱚᱞᱟ ᱞᱮ ᱜᱤᱰᱤᱭ ᱠᱟᱜ ᱛᱟᱦᱮᱸᱱ ᱚᱱᱟ ᱛᱚᱞᱟ ᱛᱩᱫ ᱩᱸ ᱩᱪᱟᱹᱲ ᱠᱟᱛᱮᱜ ᱚᱱᱟ ᱡᱟᱦᱟᱸ ᱞᱚᱥᱚᱫ ᱮᱴᱟᱜ ᱠᱷᱮᱛ ᱨᱮ ᱚᱱᱟ ᱞᱮᱠᱟ ᱨᱮ ᱨᱚᱦᱚᱭ ᱩᱪᱟᱹᱲᱟ ᱟᱨ ᱪᱮᱫ ᱱᱚ ᱱᱚᱝᱠᱟ ᱜᱮ ᱦᱩᱲᱩ ᱫᱚ ᱦᱟᱸᱜ ᱨᱚᱦᱚᱭᱟᱠᱚ᱾ ᱟᱨ ᱟᱯᱮ ᱚᱱᱛᱮ ᱫᱚ ᱚᱠᱟ ᱞᱮᱠᱟ ᱠᱚ ᱨᱚᱦᱚᱭ?
ᱟᱯᱮ ᱡᱮ ᱛᱚᱞᱟ ᱯᱮ ᱢᱮᱛᱟᱜ ᱜᱮᱭᱟ ᱥᱮ ᱟᱞᱮ ᱫᱚ ᱚᱱᱟ ᱫᱚ ᱜᱟᱹᱪᱷᱤ ᱞᱮ ᱢᱮᱛᱟᱜ ᱜᱮᱭᱟ ᱦᱮᱸ ᱟᱫᱚ ᱩᱱᱟ ᱥᱩᱸᱲ ᱯᱮ ᱪᱮᱫ ᱞᱮᱠᱟ ᱯᱮ ᱟᱯᱷᱚᱨ ᱠᱮᱫᱟ?
ᱚᱥ ᱚᱱᱟ ᱫᱚ ᱢᱟᱱᱮ ᱢᱤᱫᱴᱮᱱ ᱠᱷᱮᱛ ᱥᱤ ᱠᱟᱛ ᱛᱮ ᱦᱮᱸᱥᱮ ᱚᱱᱟ ᱥᱤ ᱠᱟᱛᱮ ᱚᱱᱟᱨᱮ ᱟᱫᱚ ᱚᱱᱟ ᱡᱟᱦᱟᱸ ᱦᱩᱲᱩ ᱛᱮᱦᱮᱸᱱᱟ ᱚᱱᱟᱞᱮ ᱮᱨ ᱠᱮᱫ ᱜᱮ ᱮᱨ ᱠᱟᱛᱮᱫ ᱚᱱᱟ ᱫᱚᱦᱚᱲᱟ ᱛᱮ ᱟᱨ ᱢᱤᱫ ᱫᱷᱟᱣ ᱞᱮ ᱟᱬᱜᱚᱢ ᱨᱩᱣᱟᱹᱲᱟᱜᱼᱟ ᱦᱳᱭᱥᱮ᱾
ᱟᱪᱪᱷᱟ ᱚᱝᱠᱟ ᱟᱨ ᱟᱵᱟᱨ ᱧᱮᱞᱚᱜᱚᱜᱼᱟᱥ ᱥᱮ ᱵᱟᱭᱤᱨ ᱨᱚᱠᱚᱢ ᱛᱤᱠ ᱠᱩᱭ ᱭᱟᱹ ᱥᱮ ᱚᱦᱚᱝ ᱢᱤᱫᱴᱮᱝ ᱢᱟ ᱥᱤ ᱠᱮᱫᱟᱢ ᱥᱮ ᱟᱨ ᱦᱩᱲᱩ ᱚᱱᱢ ᱪᱷᱤᱴᱟᱹᱣᱟᱫᱟ ᱦᱮᱸ
ᱦᱩᱸ
ᱟᱨ ᱟᱨ ᱟᱨ ᱴᱮᱡ ᱫᱚ ᱧᱮᱞᱚᱜᱼᱟ ᱥᱮ ᱦᱟᱹᱜ ᱡᱮ ᱚᱱᱮ ᱚᱱᱮ ᱠᱚ ᱚᱱᱮ ᱨᱤᱭᱮᱨ ᱪᱟᱹ ᱨᱟᱵᱟᱝ ᱫᱤᱱ ᱫᱚᱠᱚ ᱤᱭᱟᱹ ᱫᱚ
ᱚᱱᱮ ᱵᱟᱠᱚ ᱯᱚᱴᱚᱢ ᱠᱟᱜᱼᱟ ᱚᱱᱟ ᱤᱭᱟᱹ ᱠᱚᱛᱮ ᱵᱩᱥᱩᱵ ᱠᱚᱛᱮ ᱫᱚ ᱾ ᱦᱳᱭ, ᱦᱳᱭ᱾ ᱮᱢᱟᱜ ᱠᱚ, ᱚᱱᱟ ᱛᱚᱨᱚᱡ ᱠᱚ ᱮᱢᱟ ᱚᱱᱟ ᱪᱮᱛᱟᱱ ᱨᱮ᱾ ᱚᱱᱟ ᱦᱩᱲᱩ ᱠᱚ ᱤᱭᱟᱹᱣᱟᱜᱼᱟ᱾ ᱛᱟᱨᱯᱚᱨ ᱫᱟᱜ ᱠᱚ ᱚᱱᱟ ᱠᱚ ᱤᱭᱟᱹ ᱮᱥᱮᱫ ᱠᱟᱜᱼᱟ᱾ ᱡᱟᱦᱟᱱᱟᱜ ᱛᱮ, ᱛᱟᱯᱚᱨ ᱚᱴᱟᱜ ᱟᱠᱚ ᱟᱵᱟᱨ ᱫᱟᱜ ᱠᱚᱠᱚ ᱮᱢᱟᱜᱼᱟ᱾ ᱛᱟᱯᱚᱨ ᱥᱤ ᱟᱠᱚ ᱠᱷᱮᱛᱼᱼ ᱥᱤ ᱠᱮᱫ ᱜᱮ, ᱛᱟᱯᱚᱨᱮ ᱚᱸᱰᱮ ᱠᱚ ᱮᱨ ᱠᱮᱜ ᱜᱮ ᱵᱟᱝ᱾
ᱦᱩᱸ
ᱚᱱᱠᱟ ᱵᱟᱨ ᱨᱚᱠᱚᱢ ᱛᱮ᱾
ᱦᱳᱭ ᱟᱫᱚ ᱚᱱᱠᱟ ᱞᱮᱠᱟ ᱟᱯᱮ ᱥᱮᱫ ᱫᱚ ᱦᱟᱸᱜ, ᱥᱮᱨᱢᱟ ᱨᱮ ᱦᱚᱭᱛᱳ ᱵᱟᱨ ᱫᱷᱟᱣ ᱯᱮᱼᱼ ᱪᱟᱥᱟ᱾ ᱟᱞᱮ ᱱᱚᱛᱮ ᱫᱚ ᱚᱱᱠᱟ ᱞᱮᱠᱟᱼᱼ ᱥᱮᱨᱢᱟ ᱨᱮᱫᱚ ᱟᱞᱮ ᱫᱚ ᱦᱟᱸᱜ ᱵᱟᱝᱞᱮ ᱪᱟᱥ ᱜᱮᱭᱟ᱾ ᱥᱮᱨᱢᱟ ᱨᱮ ᱵᱟᱨ ᱫᱷᱟᱣ ᱫᱚ ᱚᱱᱠᱟᱼᱼ ᱟᱨᱚ ᱟᱞᱮ ᱟᱛᱩ ᱥᱩᱨ ᱠᱚᱨᱮ ᱦᱮᱱᱟᱜ ᱠᱚᱣᱟ ᱾ ᱡᱟᱦᱟᱸᱭ ᱚᱱᱠᱟ ᱜᱟᱰᱟ ᱫᱷᱟᱨᱮ ᱠᱚᱨᱮ ᱠᱷᱮᱛ ᱠᱚ ᱢᱮᱱᱟᱜ ᱛᱟᱠᱚ ᱩᱱᱠᱩᱼᱼ ᱩᱱᱠᱩ ᱫᱚ ᱦᱟᱸᱜ ᱠᱚ ᱪᱟᱥ ᱵᱟᱲᱟᱭ ᱜᱮᱭᱟ ᱵᱟᱨ ᱫᱷᱟᱣ ᱜᱮ᱾ ᱟᱞᱮ ᱫᱚᱼᱼ ᱚᱠᱟ ᱞᱮᱠᱟ ᱢᱤᱫ ᱫᱷᱟᱣ ᱜᱮᱞᱮ ᱪᱟᱥᱟ ᱦᱩᱲᱩ ᱫᱚ᱾
ᱛᱟᱦᱚᱞᱮ ᱫᱚ ᱟᱯᱮ ᱫᱚ ᱵᱚᱪᱷᱚᱨ ᱨᱮᱫᱚ ᱢᱤᱫ ᱫᱟᱜ ᱜᱮᱯᱮ ᱪᱟᱥᱼᱼ ᱢᱟᱱᱮ, ᱤᱭᱟᱹ ᱵᱚᱨᱥᱟ ᱫᱤᱱ ᱜᱮᱛᱚ᱾
ᱦᱳᱭ ᱦᱳᱭ ᱱᱚᱣᱟ ᱥᱮᱨᱢᱟ ᱡᱟᱹᱲᱤ ᱵᱷᱚᱨᱥᱟ ᱜᱮ ᱟᱨ ᱚᱱᱠᱟ ᱞᱮᱠᱟ ᱢᱟᱱᱮᱼᱼ ᱮᱸ ᱱᱮᱛᱟᱨ ᱫᱚᱼᱼ ᱪᱟᱥᱵᱟᱥ ᱠᱚ ᱱᱮᱛᱟᱨ ᱫᱚ ᱦᱟᱜ ᱠᱚᱢ ᱧᱚᱜ ᱠᱟᱱ ᱛᱟᱞᱮᱭᱟ᱾ ᱪᱮᱫᱟᱜ ᱵᱟᱝᱢᱟ ᱚᱱᱠᱟ ᱞᱮᱠᱟ ᱠᱟᱹᱢᱤ ᱦᱚᱲ ᱠᱚ ᱵᱟᱹᱱᱩᱜᱼᱼ ᱠᱚᱣᱟ᱾ ᱦᱮᱸ ᱯᱟᱹᱦᱤᱞ ᱫᱚ ᱤᱧ ᱜᱚᱲᱚᱢᱼᱼ ᱦᱟᱲᱟᱢ ᱛᱟᱦᱮᱸ ᱠᱟᱱᱟ ᱛᱚ, ᱩᱱᱤ ᱛᱟᱦᱮᱱ ᱨᱮᱼᱼ ᱟᱨ ᱤᱧ ᱵᱟᱵᱟ ᱫᱚ ᱦᱟᱜ, ᱚᱱᱠᱟ ᱞᱮᱠᱟ ᱪᱟᱥ ᱠᱟᱹᱢᱤ ᱥᱟᱞᱟᱜ ᱫᱚ ᱩᱱᱟᱹᱜ ᱛᱮᱫᱚ ᱡᱚᱯᱲᱟᱣ ᱵᱟᱭ ᱛᱟᱦᱮᱱᱟ᱾ ᱦᱮᱸ ᱳ ᱚᱱᱟᱛᱮ ᱡᱮ ᱢᱤᱫ ᱫᱷᱟᱣ ᱜᱮᱞᱮ ᱪᱟᱥ ᱠᱮ ᱵᱟᱠᱷᱟᱱ ᱞᱟᱦᱟ ᱫᱚᱼᱼ
ᱱᱮᱛᱟᱨ ᱫᱚᱯᱮ ᱪᱟᱥ ᱜᱮᱭᱟ ᱥᱮ ᱵᱟᱝ?
ᱦᱮᱸ, ᱦᱮᱸ ᱱᱤᱭᱟᱹ ᱫᱷᱟᱣ ᱪᱟᱥᱵᱟᱥ ᱫᱚ ᱦᱩᱭᱩᱜ ᱜᱮᱭᱟ᱾ ᱟᱫᱚ ᱚᱱᱠᱟ ᱞᱮᱠᱟᱼᱼ ᱱᱚᱜᱚᱭ ᱡᱟᱦᱟᱸ ᱥᱤᱡᱤᱱ ᱨᱮ ᱚᱱᱟ ᱢᱤᱫ ᱫᱷᱟᱣ ᱜᱮ ᱾ ᱵᱟᱠᱷᱟᱱ ᱞᱟᱦᱟ ᱞᱟᱦᱟ ᱫᱚ ᱵᱟᱨ ᱫᱷᱟᱣ ᱦᱚᱞᱮ ᱪᱟᱥᱼᱼ ᱛᱟᱦᱮᱱᱟ ᱟᱨ ᱦᱩᱲᱩ ᱥᱟᱶ ᱥᱟᱶᱛᱮ ᱟᱨᱦᱚᱸ ᱮᱴᱟᱜ ᱠᱤᱪᱷᱩ ᱟᱭᱢᱟ ᱠᱤᱪᱷᱩᱞᱮ ᱪᱟᱥ ᱛᱟᱦᱮᱸᱫ ᱢᱮᱱᱠᱷᱟᱱ ᱞᱟᱦᱟᱛᱮᱼᱼ ᱫᱚ ᱱᱮᱛᱟᱨ ᱫᱚ ᱚᱱᱠᱟ ᱪᱟᱥ ᱠᱟᱹᱢᱤ ᱠᱚᱫᱚ ᱵᱟᱝ ᱦᱩᱭᱩᱜ ᱠᱟᱱᱟ ᱪᱮᱫ᱾
ᱚ, ᱟᱪᱪᱷᱟ᱾
ᱦᱳᱭ ᱟᱯᱮ ᱢᱟ ᱮᱱᱛᱮ ᱟᱢᱟᱢ ᱢᱮᱱ ᱠᱮᱫᱟ ᱡᱮ ᱪᱟᱥᱵᱟᱥ ᱠᱟᱹᱢᱤ ᱠᱚᱫᱚ ᱡᱚᱛᱚ ᱜᱮᱢ ᱵᱟᱲᱟᱭᱟ᱾ ᱟᱢ ᱢᱟ ᱮᱱᱛᱮᱜ᱾ ᱚᱞᱚᱜ ᱯᱟᱲᱦᱟᱣ ᱥᱟᱞᱟᱜ ᱢᱟ ᱢᱮᱱᱫᱟ ᱡᱚᱯᱲᱟᱣ ᱵᱟᱹᱱᱩᱜ ᱢᱮᱭᱟ᱾ ᱮᱱᱠᱷᱟᱱ ᱟᱯᱮ ᱫᱚ ᱪᱮᱫ ᱠᱚᱼᱼ
ᱱᱤᱛᱚᱜ ᱫᱚ, ᱠᱟᱹᱢᱤ ᱠᱚᱜᱮ ᱚᱲᱟᱜ ᱠᱚᱨᱮᱱᱟᱜ ᱜᱮᱼᱼ ᱵᱟᱹᱫᱽ ᱠᱚ ᱨᱮᱱᱟᱜ᱾ ᱚᱱᱟ ᱠᱚᱜᱮᱧ ᱠᱟᱹᱢᱤ ᱵᱟᱲᱟᱭᱟ᱾
ᱦᱳᱭ ᱛᱟᱦᱚᱞᱮ ᱟᱯᱮ ᱫᱚ ᱪᱮᱫ ᱠᱚ ᱚᱱᱠᱟ ᱞᱮᱠᱟ ᱯᱮ ᱪᱟᱥ ᱵᱟᱲᱟᱭᱟ?
ᱟᱨ ᱱᱤᱛᱚᱜ ᱫᱚ ᱦᱩᱲᱩ, ᱛᱟᱨᱯᱚᱨᱼᱼ ᱱᱤᱭᱟᱹ ᱦᱩᱲᱩ ᱜᱮᱫ ᱨᱟᱠᱟᱵ ᱠᱟᱛᱮᱫ ᱫᱚ ᱟᱵᱟᱨ ᱛᱩᱲᱤ᱾ ᱚᱱᱟᱞᱮ ᱮᱨᱟ, ᱟᱵᱟᱨ ᱥᱚᱵᱽᱡᱤ ᱠᱚ᱾ ᱡᱮᱢᱚᱱ ᱧᱮᱞᱚᱜᱼᱟ ᱵᱮᱸᱜᱟᱲ, ᱟᱵᱟᱨ ᱵᱷᱤᱱᱰᱤ᱾ ᱴᱚᱢᱟᱴᱳᱞ, ᱠᱚᱯᱤ ᱠᱚ, ᱚᱱᱟ ᱠᱚᱜᱮᱞᱮ ᱪᱟᱥᱼᱼ ᱜᱮᱭᱟ ᱾ ᱦᱩᱸ
ᱟᱪᱪᱷᱟ, ᱟᱪᱪᱷᱟ᱾
ᱟᱯᱮ ᱥᱮᱱ ᱫᱚ ᱛᱩᱲᱤ ᱠᱚᱯᱮ ᱪᱟᱥ ᱜᱮᱭᱟ ᱥᱮ ᱵᱟᱝ?
ᱦᱮᱸ ᱟᱞᱮ ᱥᱮᱫ ᱦᱚᱸ ᱱᱚᱜᱚᱭ᱾ ᱠᱟᱠᱟᱞ ᱱᱚᱣᱟ ᱫᱚ ᱮᱨ ᱜᱮᱭᱟᱞᱮ ᱚᱱᱟ ᱦᱩᱲᱩ ᱤᱨ ᱨᱟᱠᱟᱵ ᱛᱟᱭᱱᱟ ᱾ ᱚᱱᱟ ᱫᱚᱠᱚ ᱮᱨᱟ ᱟᱨ ᱪᱮᱫ ᱨᱟᱵᱟᱝ
ᱦᱩᱸ ᱵᱟᱝᱟᱢᱮ ᱞᱮᱱᱠᱷᱟᱱ ᱫᱚ ᱚᱠᱟᱮᱠᱟ ᱚᱠᱟᱨᱮᱢ ᱢᱟᱱᱮ ᱵᱟᱡᱟᱨ ᱨᱮᱦ ᱦᱚᱸᱜ ᱚᱭ ᱠᱤᱨᱤᱧᱟᱢ ᱥᱩᱱᱩᱢᱮ ᱮᱢ ᱠᱤᱨᱤᱧᱟ ᱥᱮ ᱫᱚᱢᱮ ᱫᱟᱢ ᱜᱮᱭᱟ ᱵᱟᱝ ᱟᱯᱮ ᱥᱮᱱ ᱫᱚ ᱚᱠᱟᱞᱮ ᱞᱮᱠᱟ ᱫᱟᱢ ᱫᱚ?
ᱦᱳᱭ ᱱᱚᱣᱟ ᱢᱟ ᱟᱹᱰᱤ ᱡᱚᱛᱷᱟᱛ ᱜᱮᱢ ᱢᱮᱱᱠᱟ ᱡᱮ ᱱᱚᱜ ᱵᱟᱡᱟᱨ ᱨᱮᱱᱤᱡ ᱱᱤᱛᱚᱜ ᱢᱟ ᱥᱩᱱᱩᱢ ᱨᱮᱱᱟᱜ ᱫᱟᱢ ᱢᱟ ᱟᱹᱰᱤ ᱵᱟᱹᱲᱛᱤ ᱜᱮᱭᱟ ᱾ ᱟᱨ ᱪᱮᱫ ᱪᱤᱠᱟᱹᱜ ᱠᱟᱱᱟ᱾ ᱱᱚᱜᱼᱚ ᱱᱚᱝᱠᱟ ᱡᱩᱫᱤᱢ ᱧᱮᱞᱟ ᱥᱩᱱᱩᱢ ᱨᱮ ᱵᱟᱡᱟᱨ ᱨᱮᱱᱟᱜ ᱥᱩᱱᱩᱢ ᱨᱮᱫᱚ ᱢᱟᱱᱮ ᱟᱹᱰᱤ ᱵᱟᱹᱲᱛᱤ ᱛᱤ ᱵᱷᱮᱡᱟᱞ ᱛᱟᱦᱮᱱ ᱠᱟᱱᱟ ᱟᱨ ᱪᱮᱫ?
ᱦᱚᱭ ᱦᱚᱭ ᱦᱚᱭ ᱟᱨ ᱫᱚᱢᱮ ᱫᱟᱢ ᱟᱨ ᱵᱷᱮᱡᱟᱞ ᱜᱮ ᱛᱟᱦᱮᱱ ᱠᱟᱱᱟ ᱾ ᱢᱮᱥᱟᱜ ᱟᱜ ᱠᱟᱱᱟ ᱠᱚ ᱪᱮᱫ ᱠᱚᱪᱚᱝ, ᱟᱫᱚ ᱟᱞᱮ ᱚᱱᱟ ᱠᱷᱟᱹᱛᱤᱨ ᱟᱞᱮ ᱫᱚ ᱟᱞᱮ ᱢᱮᱱᱟᱜ ᱛᱟᱞᱮᱭᱟ ᱥᱮ ᱵᱟᱝ? ᱡᱟᱭᱜᱟ ᱠᱚᱫᱚ ᱢᱮᱱᱟᱜ ᱛᱟᱞᱮᱭᱟ ᱚᱱᱮ ᱚᱱᱠᱟ ᱟᱫᱚ ᱵᱷᱟᱹᱜᱮᱞᱮ ᱪᱟᱥ ᱜᱮᱭᱟ ᱚᱱᱟ ᱛᱩᱲᱤ ᱠᱚᱫᱚ ᱟᱫᱚ ᱵᱟᱞᱮ ᱠᱤᱨᱤᱧ ᱜᱮᱭᱟ ᱥᱩᱱᱩᱢ ᱠᱚᱫᱚ ᱾ ᱵᱟᱡᱟᱨ ᱠᱷᱚᱱ ᱫᱚ
ᱟᱪᱪᱷᱟ ᱚᱱᱟ ᱥᱩᱱᱩᱢ ᱞᱮᱠᱟᱱᱟᱜ ᱡᱤᱱᱤᱥᱟ ᱟᱨ ᱪᱮᱫ ᱚᱱᱟ ᱛᱩᱲᱤ ᱵᱟᱫ ᱠᱟᱛᱮ ᱮᱫ ᱟᱨ ᱪᱮᱫ ᱠᱚ ᱚᱱᱠᱟ ᱯᱮ ᱪᱟᱥᱟ ᱡᱮᱢᱚᱱ ᱠᱷᱚᱥᱞᱟ ᱠᱚ ᱛᱟᱯᱚᱨᱮ ᱟᱨ ᱪᱮᱫ ᱠᱚᱪᱚᱝ ᱢᱮᱱᱟᱜ ᱵᱟᱝ ᱫᱤᱥᱟᱹ ᱵᱟᱝ ᱦᱤᱡᱩᱜ ᱠᱟᱱᱟ ᱛᱤᱧᱹᱟ ᱠᱷᱚᱥᱞᱟ ᱫᱚ ᱚᱱᱟ ᱦᱚᱸ ᱟᱨ ᱪᱮᱫ ᱥᱩᱱᱩᱢ ᱟᱠᱚ ᱚᱱᱟ ᱨᱮᱱᱟᱜ ᱦᱚᱸ ᱚᱱᱟ ᱫᱚ ᱾ ᱦᱩᱸ
ᱚ ᱢᱟᱧ ᱟᱸᱡᱚᱢ ᱠᱟᱜᱼᱟ᱾ ᱠᱷᱚᱥᱞᱟ ᱫᱚ ᱚᱱᱟ ᱟᱞᱮ ᱫᱚ ᱵᱟ ᱥᱮ ᱚᱱᱟ ᱤᱭᱟᱹ ᱜᱮᱛᱚ ᱛᱤᱞᱢᱤᱧ ᱜᱮᱠᱚ ᱢᱮᱛᱟᱜᱼᱟ᱾ ᱠᱷᱚᱥᱞᱟ ᱥᱮ ᱪᱮᱫ? ᱟᱞᱮ ᱥᱮᱫ ᱫᱚ ᱦᱳᱭ ᱛᱤᱞᱢᱤᱧ ᱢᱮᱱᱟᱜᱼᱟ ᱟᱵᱟᱨ ᱧᱮᱞᱚᱜᱼᱟ? ᱵᱟᱨ ᱛᱮᱦᱮᱸ ᱠᱟᱱᱟ᱾ ᱞᱟᱦᱟ ᱛᱮᱫᱚ ᱛᱟᱦᱮᱸ ᱠᱟᱱᱟ ᱢᱚᱹᱥᱤᱱ ᱱᱤᱛᱚᱜ ᱢᱟ ᱢᱚᱹᱥᱤᱱ ᱟᱫ ᱟᱠᱟᱱᱟ ᱞᱟᱦᱟ ᱛᱮᱫᱚ ᱤᱭᱟᱹ ᱚᱱᱟ ᱮᱨᱮᱫ ᱠᱟᱱ ᱛᱟᱦᱮᱱ ᱜᱮᱭᱟᱞᱮ ᱢᱚᱹᱥᱤᱱ ᱠᱚ ᱛᱩᱲᱤ ᱟᱨ ᱛᱤᱞᱢᱤᱧ ᱚᱱᱟᱠᱚ
ᱦᱩᱸ
ᱟᱫᱚ ᱱᱤᱛᱚᱜ ᱫᱚ ᱛᱤᱞᱢᱤᱧ ᱠᱚᱫᱚ ᱩᱱᱟᱹᱜ ᱫᱚ ᱵᱟᱞᱮ ᱮᱨ ᱫᱟ ᱛᱩᱲᱤ ᱜᱮᱞᱮ ᱮᱨ ᱫᱟ ᱾
ᱚ
ᱦᱳᱭ ᱦᱳᱭ ᱚᱱᱟ ᱠᱷᱚᱥᱞᱟ ᱫᱚ ᱦᱚᱸ ᱱᱚᱜᱝᱠᱟ ᱢᱟᱱᱮ ᱪᱟᱯᱴᱟ ᱪᱟᱯᱴᱟ ᱧᱚᱜ ᱜᱮᱭᱟ ᱪᱮᱫ?
ᱦᱳᱭ ᱦᱳᱭ ᱚᱱᱟᱜᱮ ᱯᱟᱥᱮᱡ ᱚᱨ ᱤᱭᱟᱹ ᱵᱷᱤᱛᱨᱤ ᱥᱟᱫᱟᱭᱮᱭᱟ ᱥᱮ?
ᱦᱳᱭ ᱦᱳᱭ ᱵᱷᱤᱛᱨᱤᱥ ᱥᱟᱫᱟ ᱜᱮᱭᱟ ᱴᱷᱤᱠ ᱴᱷᱤᱠ
ᱟᱫᱚ ᱚᱱᱟᱫᱚ ᱟᱞᱮᱫᱚ ᱛᱤᱞ ᱢᱤᱧ ᱞᱮ ᱢᱮᱛᱟᱜᱼᱟ ᱚᱱᱟᱫᱚ ᱾
ᱚ ᱟᱪᱪᱷᱟ ᱛᱤᱞᱢᱤᱧ ᱠᱚ ᱢᱮᱛᱟᱜᱼᱟ ᱤᱧ ᱫᱚᱩᱧ ᱵᱟᱰᱟᱭᱟ ᱥᱮ ᱛᱤᱞᱢᱤᱧ ᱫᱚ ᱟᱨᱚ ᱮᱴᱟᱜ ᱨᱮ
ᱵᱮᱥᱤ ᱦᱩᱭ ᱞᱮᱱ ᱠᱷᱟᱱ ᱥᱮ ᱚᱱᱟ ᱠᱚ ᱛᱩᱫ ᱜᱤᱰ ᱥᱮ ᱚᱱᱟ ᱚᱱᱟ ᱜᱮᱛᱚ?
ᱦᱮᱸ ᱦᱮᱸ ᱛᱩᱫ ᱜᱤᱰᱤ ᱦᱚᱸ ᱛᱩᱫ ᱜᱤᱰᱤ ᱜᱟᱱᱚ -ᱟ᱾
ᱛᱩᱫ ᱠᱟᱛᱮ ᱠᱚ ᱤᱛᱟᱝᱟ ᱥᱮ? ᱦᱩᱸ ᱵᱮᱥᱤ ᱫᱟᱨᱭᱟ ᱜᱮ ᱦᱩᱭ ᱞᱮᱱᱠᱷᱟᱱ ᱦᱳᱭ ᱚᱱᱟᱜᱮ ᱟᱞᱮ ᱛᱤᱞᱢᱤᱞ ᱞᱮ ᱢᱮᱛᱟᱜᱼᱟ᱾ ᱵᱟᱠᱷᱟ ᱡᱷᱟᱲᱚᱜᱼᱟ᱾ ᱵᱟᱠᱷᱟᱡ ᱫᱚ ᱵᱟᱢ ᱮᱛᱟ ᱛᱩᱫ ᱜᱤᱰᱤ ᱞᱮᱱᱠᱷᱟᱱ ᱵᱟᱢ ᱛᱩᱫ ᱜᱤᱰᱤ ᱞᱮᱠᱷᱷᱟᱡ ᱫᱚ ᱢᱟᱱᱮ ᱵᱟᱝ ᱡᱷᱟᱲᱚᱜ-ᱟ ᱟᱨ ᱵᱮᱥᱤ ᱵᱟᱝ ᱦᱩᱭᱩᱜ-ᱟ᱾ ᱚᱱᱟ ᱠᱷᱟᱹᱛᱤᱨ ᱛᱮ ᱚᱱᱟ ᱛᱩᱫ ᱜᱤᱰᱤᱭ ᱜᱮᱭᱟᱠᱚ᱾
ᱚᱱᱠᱟ ᱞᱮᱠᱟ ᱦᱚᱸ ᱵᱟᱹᱧ ᱧᱮᱞ ᱟᱠᱟᱫ ᱠᱚᱣᱟ ᱡᱮ ᱛᱩᱫ ᱜᱤᱰᱤᱭᱟᱠᱚ᱾
ᱟᱞᱮ ᱥᱮᱱ ᱫᱚᱞᱮ ᱛᱩᱫ ᱜᱮᱭᱟ ᱵᱮᱥᱤ ᱫᱚ᱾ ᱡᱟᱭᱜᱟ ᱦᱩᱭ ᱞᱮᱱᱠᱷᱟᱱ ᱫᱚ, ᱟᱫᱚ ᱢᱤᱫ ᱵᱟᱨ ᱚᱱᱠᱟ ᱞᱮᱮ ᱥᱟᱨᱮᱡ ᱠᱟᱜ-ᱟ, ᱢᱤᱫ ᱵᱟᱨ ᱫᱚ ᱥᱟᱨᱮᱡ ᱠᱟᱜ ᱜᱮᱭᱟᱞᱮ᱾